ᱦᱮᱞᱳᱼᱼ
ᱮᱸᱦ, ᱦᱮᱸ ᱨᱚᱲ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ ᱛᱚ ᱤᱧ ᱚᱱᱮᱧ ᱞᱟᱹᱭᱮᱫ ᱛᱟᱸᱦᱮᱫ ᱡᱮ ᱚᱱᱮ ᱟᱢ ᱡᱮᱨᱚᱠᱚᱢ ᱵᱟᱢ ᱞᱟᱹᱭ ᱠᱮᱫᱟ ᱡᱮ ᱠᱩᱲᱤ ᱜᱤᱫᱽᱨᱟᱹ ᱦᱚᱸᱛᱚ ᱤᱪᱪᱷᱟᱹ ᱢᱮᱱᱟᱜ ᱛᱟᱠᱚᱣᱟᱝ, ᱦᱟᱸ ᱟᱠᱚᱣᱟᱜ ᱤᱪᱷᱟᱹ ᱯᱩᱨᱩᱱ ᱠᱟ- ᱛᱤᱨ ᱵᱟᱜᱤ ᱦᱩᱭᱩᱜ ᱛᱟᱠᱚᱣᱟ ᱟᱨ ᱤᱧ ᱦᱩᱧ ᱞᱟᱹᱭ ᱠᱮᱫᱟ ᱚᱱᱟᱜᱮ ᱡᱮ ᱞᱟᱹᱠᱛᱤ ᱠᱟᱱᱟ ᱵᱟᱜᱤ ᱠᱟᱨᱚᱱ ᱞᱟᱦᱟ ᱞᱮᱠᱟ ᱫᱚ ᱱᱚᱣᱟ ᱫᱚ ᱪᱮᱫ, ᱢᱟᱱᱮ ᱡᱟᱦᱟᱸᱭ ᱠᱚᱲᱟ ᱜᱤᱫᱽᱨᱟᱹ ᱠᱚ ᱛᱟᱦᱮᱸ ᱠᱟᱱᱟ ᱥᱮ ᱩᱱᱠᱩ ᱜᱮᱛᱚ ᱱᱚᱣᱟ ᱠᱚ ᱱᱤᱭᱚᱢ ᱠᱚ ᱛᱚᱞ ᱴᱚ ᱠᱟᱜ-ᱟ ᱥᱮ ᱚᱱᱟ ᱛᱮᱜᱮ ᱱᱚᱝᱠᱟ ᱦᱚᱸᱛᱚ ᱢᱮᱱᱟᱜ-ᱟ ᱡᱮ ᱟᱢ ᱟᱸ ᱟᱪᱪᱷᱟ ᱟᱻᱢ ᱜᱮ ᱵᱚᱨᱚᱢ ᱟᱢ ᱟᱭᱳᱢ ᱠᱩᱞᱤ ᱜᱮᱞᱟᱭᱟ, ᱠᱤᱸᱛᱩ ᱤᱧᱦᱚᱸ ᱤᱧ ᱟᱭᱳᱧ ᱠᱩᱞᱤ ᱜᱮᱞᱟᱭᱟ ᱡᱮ ᱢᱟ ᱟᱢᱟᱜ ᱪᱮᱫ ᱤᱪᱪᱟᱹ ᱛᱟᱸᱦᱮᱜ ᱠᱟᱱ ᱛᱟᱢᱟ ᱞᱟᱭᱤᱯᱷ ᱨᱮ ᱠᱚᱨᱟᱣ ᱨᱮᱱᱟᱜ ᱠᱤᱱᱛᱩ ᱵᱟᱢ ᱠᱚᱨᱟᱣ ᱫᱟᱲᱮᱭ ᱠᱟᱜ-ᱟ ᱥᱮ? ᱩᱱᱠᱩᱣᱟᱜ ᱦᱚᱸᱛᱚ ᱤᱪᱪᱷᱟᱹ ᱛᱟᱸᱦᱮᱜᱠᱟᱱ ᱛᱟᱠᱚ ᱠᱤᱷᱩ ᱵᱟᱝ ᱠᱤ ᱪᱷᱩ ᱠᱚᱨᱟᱣ ᱨᱮᱱᱟᱜ, ᱤᱧ ᱢᱟ ᱞᱟᱹᱭ ᱜᱮᱭᱟ ᱡᱮ ᱤᱧ ᱢᱟ ᱚᱞᱚᱜ ᱯᱟᱲᱦᱟᱜ ᱨᱮᱱᱟᱜ ᱤᱪᱪᱷᱟᱹ ᱛᱟᱦᱮᱸ ᱠᱟᱱ ᱛᱟᱭᱟ ᱠᱤᱱᱛᱩ ᱮᱸᱦ ᱡᱳᱨ ᱠᱟᱛᱮ ᱠᱚ ᱡᱟᱶᱟᱭ ᱠᱮᱫᱮᱭᱟ ᱦᱮᱸᱥᱮ ᱚᱱᱟᱛᱮ ᱚᱞᱚᱜ ᱯᱟᱲᱦᱟᱣ ᱵᱟᱭ ᱧᱟᱢ ᱞᱮᱫᱟ ᱚᱱᱠᱟ ᱛᱚ ᱩᱱᱤᱭᱟᱜ ᱤᱪᱪᱷᱟᱹ ᱛᱟᱦᱮᱸ ᱠᱟᱱ ᱛᱟᱭᱟ᱾ ᱠᱤᱱᱛᱩ ᱩᱱ ᱥᱚᱢᱚᱭ ᱫᱚ ᱵᱟᱠᱚ ᱫᱟᱲᱮᱜ ᱠᱟᱱ ᱛᱟᱦᱮᱸᱫ ᱥᱚᱫᱚᱨ ᱠᱤᱱᱛᱩ ᱱᱤᱛᱟᱜ ᱚᱠᱛᱚ ᱨᱮᱫᱚᱠᱚ ᱫᱟᱲᱮᱜ ᱠᱟᱱᱟ ᱚᱱᱟ ᱟᱹᱰᱤ ᱱᱟᱯ ᱯᱟᱭ ᱦᱩᱭᱩᱜ ᱠᱟᱱᱟ ᱡᱟᱦᱟᱸᱴᱟᱜ ᱫᱚ ᱤᱧ ᱢᱚᱱᱮᱧ
ᱦᱳᱭ ᱚᱱᱟᱜᱮ
ᱦᱮᱸ ᱛᱚ ᱟᱨ ᱢᱤᱫᱴᱤᱡ ᱠᱟᱛᱷᱟ ᱮᱸ ᱡᱮᱦᱮᱛᱩ ᱚᱠᱟ ᱞᱟᱝ ᱮᱥᱴᱟᱨᱴ ᱞᱮᱫ ᱛᱟᱦᱮᱸᱜ ᱡᱮ ᱚᱱᱮ ᱠᱩᱲᱤ ᱜᱤᱫᱽᱨᱟᱹ ᱠᱚ ᱪᱤᱫᱟᱜ ᱢᱟᱱᱮ ᱤᱧ ᱵᱟᱹᱧ ᱞᱟᱹᱭᱟᱢ ᱠᱟᱱ ᱛᱟᱦᱮᱸᱫ ᱠᱩᱲᱤ ᱜᱤᱫᱽᱨᱟᱹ ᱠᱚ ᱪᱮᱫᱟᱜ ᱮᱴᱟᱜ ᱠᱚᱲᱟ ᱜᱤᱫᱽᱨᱟᱹ ᱡᱟᱥᱛᱤ ᱠᱚ ᱠᱩᱥᱤᱭᱟᱠᱚ ᱠᱟᱱᱟ ᱦᱮᱸ ᱥᱮ ᱛᱚ ᱟᱢ ᱢᱟᱱᱮ ᱱᱤᱛ ᱚᱠᱛᱮ ᱞᱟᱦᱟ ᱫᱚ ᱱᱚᱝᱠᱟ ᱵᱟᱝ ᱧᱮᱞᱚᱜ ᱛᱟᱦᱮᱸᱜ ᱵᱟᱴ ᱱᱮᱛᱟᱨ ᱧᱮᱞᱚᱜ ᱠᱟᱱᱟ ᱱᱚᱝᱠᱟ ᱞᱟᱦᱟ ᱛᱮᱦᱚᱸ ᱦᱩᱭᱩᱜ ᱛᱟᱦᱮᱸᱜᱼᱟ, ᱛᱚᱜ ᱱᱚᱣᱟ ᱤᱫᱤ ᱠᱟᱛᱮ ᱟᱢᱟᱜ ᱩᱸ ᱪᱮᱫ ᱤᱭᱟᱹ ᱛᱟᱢ? ᱢᱚᱛᱟᱢᱚᱛ ᱪᱮᱫᱟᱜ ᱠᱩᱲᱤ ᱜᱤᱫᱽᱨᱟᱹ ᱠᱚ ᱮᱴᱟᱜ ᱡᱟᱹᱛ ᱨᱮᱱ ᱠᱚᱲᱟ ᱜᱤᱫᱽᱨᱟᱹ ᱠᱚ ᱠᱩᱥᱤᱭᱟᱠᱚ ᱠᱟᱱᱟ? ᱡᱮ ᱱᱚᱣᱟ ᱨᱮᱫᱚ ᱠᱩᱲᱤ ᱜᱤᱫᱟᱹᱨᱟᱜ ᱫᱳᱥ ᱢᱮᱱᱟᱜ-ᱟ ᱥᱮ ᱱᱚᱣᱟᱨᱮ ᱫᱚ ᱠᱚᱲᱟ ᱜᱤᱫᱟᱹᱨᱟᱜ ᱫᱳᱥ ᱢᱮᱱᱟᱜ-ᱟ ᱥᱮ ᱱᱚᱰᱮ ᱫᱚ ᱵᱟᱱᱟᱨ ᱯᱟᱦᱴᱟ ᱨᱮᱱᱟᱜ ᱜᱮ ᱫᱳᱥ ᱢᱮᱱᱟᱜ-ᱟ ᱚᱠᱟᱴᱟᱜ?
ᱱᱚᱣᱟ ᱫᱚ ᱵᱟᱱᱟᱨ ᱯᱟᱦᱴᱟ ᱦᱟᱜ ᱜᱮ ᱫᱚᱥ ᱢᱮᱱᱟᱜ-ᱟ᱾
ᱪᱮᱜ ᱞᱮᱠᱟ ᱚᱱᱮ ᱢᱤᱫᱴᱤᱡ ᱢᱤᱫᱴᱤᱡ ᱠᱟᱛᱮ ᱡᱩᱫᱤ ᱩᱫᱟᱦᱟᱨᱚᱱ ᱮᱢ ᱠᱤᱧᱟ ᱫᱟᱹᱭᱠᱟᱹ ᱞᱮᱠᱟᱛᱮᱧ ᱵᱩᱡᱟᱹᱣ ᱠᱤᱭᱟᱹᱧ᱾
ᱮᱸ ᱜ ᱱᱚᱣᱟ ᱫᱚ ᱢᱟᱱᱮ ᱪᱮᱜ ᱞᱮᱠᱟᱧ ᱞᱟᱹᱭᱟ ᱱᱚᱣᱟ ᱫᱚ ᱢᱟᱱᱮ ᱱᱚᱣᱟ ᱫᱚ ᱵᱟᱱᱟᱨ ᱟᱠᱤᱱᱟᱜ ᱢᱟᱱᱮ ᱟᱠᱤᱱ ᱟᱠᱤᱱ ᱛᱟᱞᱟᱨᱮ ᱦᱩᱭᱩᱜ ᱠᱟᱱᱟ ᱥᱮ ᱚᱱᱟ ᱫᱚ ᱤᱧᱫᱚ ᱤᱧᱟᱜ ᱞᱮᱠᱟ ᱛᱮᱫᱚ ᱵᱟᱱᱟᱨᱟᱜ ᱜᱮ ᱫᱳᱥ
ᱱᱚᱣᱟ ᱫᱚ
ᱢᱟᱱᱮ ᱪᱮᱫ ᱞᱮᱠᱟ ᱢᱟᱥᱮᱜ ᱤᱭᱟᱹ ᱵᱟᱝᱟ ᱢᱟᱱᱮ ᱤᱧ ᱫᱚ ᱞᱟᱹᱭ ᱥᱟᱹᱱᱟᱹᱧ ᱠᱟᱱᱟ ᱡᱮ ᱢᱤᱴᱤᱡ ᱮ ᱠᱩᱲᱤ ᱜᱤᱫᱽᱨᱟᱹ ᱡᱟᱶᱟᱭ ᱮᱱᱟᱭ ᱴᱷᱤᱠ ᱜᱮᱭᱟ ᱮᱴᱟᱜ ᱡᱟᱹᱛ ᱨᱮᱱ ᱠᱚᱲᱟ ᱜᱤᱫᱽᱨᱟᱹ ᱴᱷᱮᱱ ᱴᱷᱤᱠ ᱜᱮᱭᱟ
ᱦᱩᱸ
ᱟᱫᱚ ᱛᱚᱠᱷᱚᱱ ᱢᱤᱫ ᱥᱚᱢᱚᱭ ᱤᱧ ᱡᱚᱠᱷᱚᱱ ᱱᱮᱛᱟᱨ ᱢᱟ ᱚᱱᱠᱟ ᱵᱟᱹᱧ ᱯᱷᱳᱞᱳᱭ ᱜᱮᱭᱟ ᱥᱳᱥᱟᱞ ᱢᱤᱰᱤᱭᱟ ᱠᱚᱨᱮ ᱡᱮ ᱥᱟᱱᱛᱟᱲ ᱠᱚᱣᱟᱜ ᱡᱟᱦᱟᱸ ᱥᱟᱱᱛᱟᱲ ᱠᱚ ᱛᱟᱞᱟᱨᱮ ᱪᱮᱜ ᱦᱩᱭᱩᱜ ᱠᱟᱱᱟ ᱥᱳᱥᱟᱞ ᱢᱤᱰᱤᱭᱟ ᱨᱮ ᱞᱟᱦ ᱱᱮᱛᱟᱨ ᱵᱟᱹᱧ ᱯᱷᱳᱞᱚᱭ ᱜᱮᱭᱟ ᱛᱚ ᱞᱟᱦᱟᱛᱮ ᱡᱚᱠᱷᱚᱱᱤᱧ ᱯᱷᱳᱞᱳ ᱭᱮᱫ ᱛᱟᱦᱮᱸᱫ ᱛᱚᱠᱷᱚᱱ ᱠᱤᱪᱷᱩ ᱠᱤᱪᱷᱩ ᱭᱩᱴᱩᱭᱩᱵᱟᱨ, ᱥᱟᱶᱛᱮ ᱡᱟᱦᱟᱸᱭ ᱥᱳᱥᱟᱞ ᱢᱤᱰᱤᱭᱟ ᱤᱱᱯᱷᱞᱩᱭᱮᱱᱥᱟᱨ ᱱᱚᱝᱠᱟ ᱠᱚ ᱞᱟᱹᱭ ᱛᱟᱦᱮᱸᱫ ᱡᱮ ᱠᱩᱲᱤ ᱜᱤᱫᱽᱨᱟᱹ ᱫᱚ ᱥᱟᱱᱛᱟᱲ ᱠᱚᱲᱟ ᱫᱤᱭᱟᱹ ᱵᱟᱠᱚ ᱠᱩᱥᱤᱜ, ᱠᱩᱥᱤᱭᱟᱠᱚ ᱠᱟᱱᱟ ᱛᱚᱵᱮ ᱠᱟᱹᱴᱤᱡ ᱵᱮᱵᱟᱹᱲᱤᱡ ᱠᱟᱛᱷᱟ ᱠᱚᱠᱚ ᱞᱟᱹᱭ ᱛᱮᱦᱮᱸᱜ-ᱟ ᱡᱮ ᱚᱝᱠᱟ ᱠᱚ ᱞᱟᱹᱭᱮᱫ ᱛᱟᱦᱮᱸᱫ-ᱟ ᱡᱮ ᱥᱟᱱᱛᱟᱲ ᱫᱚ ᱵᱟᱹᱜᱤ ᱭᱟᱛᱮᱜ ᱮᱴᱟᱜ ᱴᱷᱮᱱ ᱠᱚ ᱪᱟᱞᱟᱜ ᱠᱟᱱᱟ ᱛᱚ ᱱᱚᱰᱮ ᱠᱤ ᱩᱱᱠᱩ ᱠᱤ ᱚᱸᱰᱮᱜᱮ ᱥᱩᱫᱩ ᱠᱩᱲᱤ ᱜᱤᱫᱟᱹᱨᱟᱜ ᱜᱮ ᱫᱳᱥ ᱡᱮ ᱥᱟᱱᱛᱟᱲ ᱠᱚᱲᱟ ᱜᱤᱫᱽᱨᱟᱹ ᱠᱚ ᱵᱟᱪᱷᱟᱣᱮᱫ ᱠᱚᱣᱟ ᱥᱮ ᱥᱟᱱ ᱛᱟᱣᱲ ᱠᱚᱲᱟ ᱜᱤᱫᱽᱨᱟᱹ ᱢᱚᱫᱫᱷᱮ ᱨᱮᱦᱚᱸ ᱠᱤᱪᱷᱩ ᱠᱚᱢᱤ ᱢᱮᱱᱟᱜ-ᱟ ᱯᱟᱞᱮ?
ᱦᱮᱸ ᱠᱚᱲᱟ ᱜᱤᱫᱽᱨᱟᱹ ᱣᱟᱜ ᱦᱚᱸ ᱢᱮᱱᱟᱜᱼᱟ ᱠᱚᱲᱟ ᱜᱤᱫᱽᱨᱟᱹ ᱣᱟᱟ ᱦᱚᱸ ᱢᱮᱱᱟᱜ ᱜᱮᱭᱟ ᱾ ᱠᱚᱲᱟ ᱜᱤᱫᱽᱨᱟᱹ ᱦᱚᱸ ᱠᱩᱲᱤ ᱦᱮᱸ, ᱟᱪᱷᱟ ᱾ ᱢᱟᱱᱮ ᱠᱚᱲᱟ ᱜᱤᱫᱽᱨᱟᱹ ᱦᱚᱸᱭ ᱠᱩᱲᱤ ᱜᱤᱫᱽᱨᱟᱹ ᱫᱤᱠᱩ ᱠᱩᱲᱤ ᱜᱤᱫᱽᱨᱟᱹ ᱠᱚ ᱫᱚᱦᱚᱭᱮᱫ ᱠᱚᱣᱟ ᱾ ᱩᱱᱠᱩ ᱫᱚ ᱢᱟᱼᱼ ᱢᱟᱱᱮ ᱟᱵᱚᱣᱟᱜ ᱨᱮ ᱪᱮᱫ ᱧᱮᱞᱚᱜ ᱜᱮᱭᱟ ᱟᱵᱚᱣᱟᱜ, ᱢᱟᱱᱮ ᱟᱵᱚᱣᱟᱜ ᱥᱚᱢᱟᱡᱽ ᱨᱮ ᱪᱮᱫ ᱞᱮᱠᱟ ᱧᱮᱞᱚᱜ ᱜᱮᱭᱟ ᱾ ᱫᱤᱠᱩ ᱥᱟᱱᱛᱟᱲ ᱠᱚᱲᱟ ᱡᱩᱫᱤ ᱫᱤᱠᱩ ᱠᱩᱲᱤᱭ ᱟᱹᱜᱩᱭᱟᱭ ᱛᱟᱦᱚᱞᱮᱼᱼ ᱮᱸᱜ ᱦᱚᱭᱚ ᱨᱩᱣᱟᱹᱲ ᱪᱷᱟᱹᱴᱭᱟᱹᱨ ᱵᱩᱠᱟᱹ ᱠᱚᱠᱚ ᱛᱚᱯᱟᱭ ᱛᱟᱭᱟ ᱪᱮᱫ ᱞᱮᱠᱟ ᱦᱟᱛᱮᱫ ᱾ ᱟᱫᱚ ᱵᱟᱯᱞᱟ ᱠᱚ ᱦᱩᱭᱩᱜᱼᱟ ᱠᱤᱱᱛᱩ, ᱠᱤᱱᱛᱩ ᱟᱵᱚ ᱫᱚ ᱟᱵᱚ ᱴᱷᱮᱱ ᱫᱚᱼᱼ ᱯᱟᱹᱦᱤᱞ ᱠᱚ ᱱᱚᱝᱠᱟ ᱦᱩᱭ ᱤᱫᱤᱭ ᱟᱠᱟᱱᱟ ᱾ ᱟᱨ ᱠᱩᱲᱤ ᱜᱤᱫᱽᱨᱟᱹ ᱡᱩᱫᱤ ᱵᱟᱯᱞᱟᱜ ᱟᱭ ᱛᱟᱦᱚᱞᱮ ᱵᱷᱟᱸᱲᱟᱱ ᱠᱚ ᱵᱷᱟᱸᱲᱟᱱ ᱠᱚ ᱩᱢ ᱛᱟᱭᱟ ᱟᱫᱚ ᱚᱱᱮ ᱵᱸᱷᱟᱲᱟᱱᱼᱼ ᱠᱚ ᱩᱢ ᱛᱟᱭᱟ ᱢᱟᱱᱮᱼᱼ ᱮᱫ ᱵᱷᱟᱸᱲᱟᱱ ᱠᱚ ᱩᱢᱛᱟᱭᱟ ᱥᱮ ᱟᱫᱚ ᱚᱱᱟ ᱨᱮᱜᱮ ᱠᱟᱹᱡ ᱩᱱᱤ ᱫᱚ ᱢᱟᱱᱮᱼᱼ ᱢᱟᱱᱮ ᱚᱱᱟ ᱛᱤ ᱛᱮᱜᱮ ᱠᱚ ᱠᱷᱟᱨᱟᱵᱚᱜ ᱠᱟᱱᱟ ᱡᱮ ᱠᱩᱲᱤ ᱜᱤᱫᱽᱨᱟᱹ ᱫᱚ ᱮᱴᱟᱜᱼᱼ ᱨᱮᱠᱚ ᱡᱟᱶᱟᱭᱚᱜ ᱠᱟᱱᱟ ᱟᱫᱚ ᱡᱮᱢᱚᱱ ᱱᱩᱭ ᱫᱚ ᱡᱮᱢᱚᱱᱼᱼ ᱠᱚᱲᱟ ᱜᱤᱫᱽᱨᱟᱹ ᱫᱚ ᱦᱚᱭᱚ ᱨᱩᱣᱟᱹᱲ ᱪᱷᱟᱹᱴᱭᱟᱹᱨ ᱦᱟᱛᱮᱫ ᱮᱴᱟᱜ ᱟᱭᱳᱼᱵᱟᱵᱟ ᱦᱟᱛᱮᱫᱼᱼ ᱢᱟᱱᱮ ᱮᱴᱟᱜ ᱟᱭᱳᱼᱵᱟ ᱟᱛᱮᱜ ᱱᱚᱜᱼᱚᱭ ᱵᱟᱯᱞᱟ ᱦᱩᱭᱩᱜ ᱠᱟᱱᱟ, ᱦᱳᱭ ᱟᱫᱚ ᱚᱱᱟ ᱠᱷᱟ. ᱛᱤᱨ ᱛᱮᱜᱮ ᱟᱫᱚ ᱠᱩᱲᱤ ᱜᱤᱫᱽᱨᱟᱹ ᱟᱜ ᱫᱚ ᱡᱟᱹᱥᱛᱤᱼᱼ ᱛᱤᱜᱮ ᱢᱟᱱᱮ ᱟᱸᱡᱚᱢᱚᱜ ᱜᱮᱭᱟ ᱵᱟᱠᱷᱟᱡ ᱠᱚᱲᱟ ᱜᱤᱫᱽᱨᱟᱹ ᱦᱚᱸ ᱦᱩᱭᱩᱜ ᱠᱟᱱ ᱜᱮᱭᱟ ᱾
ᱦᱮᱸᱻ ᱾ ᱠᱚᱲᱟ ᱜᱤᱫᱽᱨᱟᱹ ᱦᱩᱭ ᱞᱮᱱᱠᱷᱟᱱ ᱠᱚᱲᱟ ᱜᱤᱫᱽᱨᱟᱹ ᱫᱚᱠᱚ ᱥᱟᱨᱦᱟᱣᱮᱭᱟ ᱠᱤᱱᱛᱩ ᱠᱩᱲᱤ ᱜᱤᱫᱽᱨᱟᱹ ᱫᱚ ᱵᱟᱠᱚ ᱥᱟᱨᱦᱟᱣᱮᱭᱟ ᱩᱱᱤ ᱫᱚ ᱡᱟᱥᱼᱼ ᱛᱤ ᱩᱞᱴᱟᱹ ᱯᱟᱞᱴᱟ ᱵᱮ ᱵᱟᱹᱲᱤᱡ ᱠᱚ ᱢᱮᱛᱟᱭᱟ ᱦᱮᱸᱥᱮ ᱾
ᱢᱟ ᱵᱷᱟᱲᱟᱱᱼᱼ ᱦᱮᱸ ᱩᱱᱤ ᱫᱚ ᱵᱷᱟᱲᱟᱱ ᱠᱚ ᱩᱢ ᱛᱟᱭᱟ ᱟᱨ ᱩᱱᱤ ᱥᱟᱞᱟᱜ ᱨᱚᱲ ᱨᱚᱯᱚᱲ ᱪᱮᱫ ᱫᱚ ᱵᱟᱝ ᱦᱳᱭᱳᱜᱼᱟ
ᱠᱳᱱᱳ ᱥᱚᱢᱯᱚᱨᱠᱚ ᱵᱟᱝ ᱛᱟᱦᱮᱱᱟ ᱴᱷᱤᱠ
ᱦᱚᱭ ᱦᱚᱭ ᱠᱳᱱᱳ ᱥᱟᱹᱜᱟᱹᱭ ᱜᱮ ᱵᱟᱝ ᱛᱟᱦᱮᱱᱟ ᱚᱱᱟ ᱠᱷᱟᱹᱛᱤᱨ ᱛᱮᱜᱮ ᱟᱫᱚ ᱮᱸᱫ ᱢᱟᱱᱮ ᱦᱩᱭ ᱫᱚ ᱦᱩᱭᱩᱜ ᱠᱟᱱ ᱜᱮᱭᱟ ᱦᱮᱸᱥᱮ ᱟᱫᱚ ᱚᱱᱟ ᱠᱷᱟᱹᱛᱤᱨ ᱛᱮᱜᱮ ᱡᱚᱛᱚ ᱠᱷᱚᱱᱚᱱ ᱢᱟᱲᱟᱝ ᱫᱚ ᱤᱧᱟᱹᱜ ᱞᱮᱠᱟ ᱛᱮᱫᱚ ᱢᱟᱲᱟᱝ ᱡᱚᱛᱚᱠᱷᱚᱱ ᱠᱷᱚᱱ ᱢᱟᱲᱟᱝ ᱫᱚ ᱡᱟᱹᱛᱤ ᱯᱟᱹᱨᱤᱥ ᱜᱮ ᱠᱩᱞᱤ ᱫᱚᱨᱠᱟᱨ ᱡᱮ ᱚᱠᱟ ᱯᱟᱹᱨᱤᱥ ᱨᱤᱱᱤᱡ ᱠᱟᱱᱟᱢ ᱚᱠᱟ ᱡᱟᱹᱛᱤ ᱨᱤᱱᱤᱡ ᱠᱟᱱᱟᱢ ᱚᱱᱟᱜᱮ ᱠᱩᱞᱤ ᱫᱚᱨᱠᱟᱨ
ᱦᱚᱸ ᱟᱫᱚ ᱱᱮᱛᱟᱨᱟᱜ ᱡᱟᱦᱟᱸ ᱥᱚᱢᱟᱡ ᱠᱟᱱᱟ ᱧᱮᱞᱫᱟᱹᱧ ᱡᱮ ᱠᱷᱩᱵ ᱮᱠᱴᱟ ᱫᱚ ᱡᱟᱦᱟᱸᱭ ᱠᱟᱹᱴᱤᱡ ᱡᱟᱹᱥᱛᱤ ᱠᱚ ᱚᱞᱚᱜ ᱯᱟᱲᱦᱟᱣ ᱠᱟᱱᱟ ᱩᱱᱠᱩ ᱫᱚ ᱤᱱᱟᱹᱜ ᱫᱚ ᱵᱟᱠ ᱠᱚ ᱞᱚᱠᱷᱚᱭᱮᱜᱟ ᱡᱮ ᱡᱟᱛᱤ ᱥᱮ ᱚᱠᱟ ᱡᱟᱹᱛᱤ ᱨᱤᱱᱤᱡ ᱠᱟᱱᱟ ᱩᱱᱠᱩ ᱫᱚ ᱵᱟᱠᱚ ᱧᱮᱞ ᱮᱫᱟ ᱩᱱᱤ ᱫᱚ ᱠᱷᱚᱡ ᱠᱟᱱᱟᱭ ᱦᱚᱲ ᱡᱮᱱᱚ ᱱᱟᱯᱟᱭᱚᱜ ᱢᱟᱭ
ᱦᱚᱭ
ᱛᱚ ᱤᱧ ᱦᱚᱛᱚ ᱤᱧᱤᱡ ᱡᱟᱹᱛ ᱨᱮᱜᱮᱧ ᱡᱟᱶᱟᱭᱮᱱᱟ ᱠᱤᱱᱛᱩ ᱥᱮ ᱵᱟᱯᱞᱟᱭᱮᱱᱟᱹᱧ ᱠᱤᱱᱛᱩ ᱩᱱᱤ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱦᱚᱭᱛᱚ ᱵᱟᱭ ᱵᱷᱟᱹᱜᱤᱭᱟ ᱦᱮᱸᱥᱮ ᱦᱚᱭᱛᱚ ᱧᱮᱞ ᱡᱚᱝ ᱛᱮᱫᱚ ᱪᱚᱨᱚᱠ ᱜᱮᱭᱟᱢ ᱡᱚᱛᱚ ᱵᱟᱦᱮᱨᱮ ᱠᱷᱚᱱᱟᱜ ᱠᱤᱱᱛᱩ ᱵᱷᱤᱛᱨᱤ ᱨᱮ ᱫᱚ ᱢᱟᱱᱮ ᱵᱟᱭ ᱵᱮᱥᱟ ᱠᱟᱛᱷᱟ ᱵᱟᱛᱨᱟ ᱦᱚᱭᱛᱚ ᱵᱟᱝ ᱠᱤᱱᱛᱩ ᱚᱛᱷᱪᱚ ᱡᱩᱫᱤ ᱢᱤᱫᱴᱤᱡ ᱮᱴᱟᱜ ᱡᱟᱹᱛ ᱨᱮᱱ ᱢᱮᱱᱟᱭᱟ ᱩᱱᱤ ᱫᱚ ᱧᱮᱞ ᱡᱚᱝᱛᱮ ᱡᱟᱦᱟᱸ ᱞᱮᱠᱟᱱ ᱨᱮᱦᱚᱸᱭ ᱠᱤᱱᱛᱩ ᱦᱚᱲ ᱫᱚ ᱵᱷᱟᱜᱤ ᱜᱮᱭᱟ ᱛᱮ ᱠᱟᱹᱣᱰᱤ ᱠᱚᱦᱚᱸ ᱵᱮᱥ ᱜᱮ ᱟᱨᱡᱟᱣᱟᱭ ᱛᱟᱦᱚᱞᱮ ᱪᱮᱫᱟᱜ ᱩᱱᱤ ᱫᱚ ᱵᱟᱹᱧ ᱩᱱᱤ ᱴᱷᱮᱱ ᱫᱚ ᱪᱮᱫᱟ ᱵᱟᱹᱧ ᱪᱟᱞᱟᱜᱼᱟ ᱟᱨ ᱠᱩᱲᱤ ᱜᱤᱫᱽᱨᱟᱹ ᱠᱷᱟᱱ ᱫᱚ ᱩᱱᱤ ᱦᱚᱛᱳ ᱚᱞᱚᱜ ᱯᱟᱲᱦᱟᱣ ᱵᱷᱟᱜᱤ ᱵᱟᱲᱟᱭᱟᱭ ᱛᱟᱯᱚᱨᱮ ᱩᱱᱤᱭᱟᱜ ᱢᱮᱪᱩᱨᱤᱴᱤ ᱢᱮᱱᱟᱜ ᱛᱟᱭᱟ ᱠᱟᱛᱷᱟ ᱵᱟᱛᱨᱟ ᱵᱩᱡᱷᱟᱹᱣ ᱫᱟᱲᱮᱼᱟ ᱛᱚ ᱪᱮᱫᱟᱜ ᱩᱱᱤ ᱠᱩᱲᱤ ᱜᱤᱫᱽᱨᱟᱹ ᱧᱟᱹᱧ ᱵᱟᱯ ᱟᱞᱮ ᱥᱟᱱᱛᱟᱲ ᱠᱩᱲᱤ ᱜᱤᱫᱽᱨᱟᱹ ᱵᱟᱹᱜᱤᱭᱟᱛᱮ ᱱᱚᱝᱠᱟ ᱛᱚ ᱧᱮᱞᱚᱜ ᱜᱮᱭᱟ ᱥᱮ ᱛᱚ
ᱦᱚᱭ ᱦᱚᱭ
ᱟᱪᱪᱷᱟ ᱢᱤᱫᱴᱤᱡ ᱟᱢᱟᱜ ᱢᱤᱫᱴᱤᱡ ᱮᱠᱥᱯᱮᱨᱤᱭᱮᱱᱥ ᱢᱤᱛᱟᱹᱧ ᱢᱮ ᱠᱤᱢᱵᱟ ᱟᱢ ᱡᱩᱫᱤᱢ ᱵᱟᱲᱟᱭ ᱜᱮ ᱠᱷᱟᱱ ᱡᱮ ᱢᱮᱞᱟ ᱯᱟᱛᱟ ᱠᱚᱢ ᱪᱟᱞᱟᱣ ᱵᱟᱲᱟ ᱟᱠᱟᱱ ᱜᱮᱭᱟ ᱱᱤᱥᱪᱳᱭ ᱥᱮ ᱵᱟᱝ
ᱦᱚᱸ ᱞᱟᱞᱟᱣ ᱠᱟᱹᱱᱟᱹᱧ
ᱛᱚ ᱚᱸᱰᱮ ᱟᱢᱟᱜ ᱠᱚᱲᱟ ᱭᱤᱡ ᱥᱟᱱᱛᱟᱲ ᱠᱚᱲᱟ ᱜᱤᱫᱽᱨᱟᱹ ᱥᱟᱞᱟᱜ ᱟᱢᱟᱜ ᱤᱱᱠᱟᱭᱩᱱᱴᱟᱨ ᱪᱮᱜ ᱠᱟ ᱦᱩᱭ ᱠᱟᱱᱟ ᱢᱟᱱᱮ ᱡᱩᱫᱤ ᱥᱟᱱᱛᱟᱲ ᱠᱩᱜᱤ ᱠᱚᱲᱟ ᱜᱤᱫᱽᱨᱟᱹ ᱠᱚ ᱦᱮᱡ ᱠᱟᱛᱮ ᱠᱚ ᱨᱚᱲ ᱠᱟᱜ ᱢᱮᱠᱷᱟᱱ ᱪᱮᱜ ᱞᱮᱠᱟ ᱠᱚ ᱨᱚᱲ ᱠᱟᱜ ᱢᱮᱭᱟ ᱡᱩᱫᱤ ᱟᱢ ᱩᱱᱠᱩ ᱵᱟᱢ ᱚ ᱵᱟ ᱮᱢ ᱠᱟᱜ ᱠᱷᱟᱱ ᱩᱱᱠᱩ ᱪᱮᱜ ᱠᱟ ᱨᱤᱭᱮᱴ ᱠᱟᱜᱼᱟ ᱠᱚ ᱟᱢ ᱴᱷᱮᱱ
ᱪᱮᱜ ᱞᱮᱠᱟ ᱵᱟᱝ ᱟ ᱫᱟᱹᱲ ᱠᱮᱜᱼᱟ ᱠᱚ ᱟᱠᱚ ᱟᱠᱚ ᱢᱮᱛᱟ ᱦᱚᱴᱚ ᱟᱹᱫᱤᱧᱟ ᱠᱚ ᱟᱫᱚᱧ ᱮᱜᱮᱨ ᱠᱮᱜ ᱠᱚᱣᱟ ᱫᱟᱹᱲ ᱠᱮᱜ ᱟ ᱠᱚ ᱪᱮᱫ ᱫᱚ ᱵᱟᱝᱟ ᱚᱝᱠᱟ ᱫᱚ ᱩᱱᱠᱩ ᱫᱚ ᱚᱱᱟ ᱩᱱᱠᱩ ᱫᱚ ᱩᱱᱠᱩ ᱫᱚ ᱪᱮᱫ ᱩᱱᱠᱩ ᱫᱚ ᱢᱟᱱᱮ ᱯᱚᱠᱮᱴ ᱨᱮ ᱱᱟᱢᱵᱟᱨ ᱠᱚ ᱫᱚᱦᱚ ᱠᱟᱜᱼᱟ ᱱᱚᱣᱟ ᱢᱚᱫᱫᱷᱮ ᱨᱮ ᱡᱟᱦᱟᱸᱭ ᱜᱮ ᱫᱚᱥ ᱡᱚᱱ ᱨᱮ ᱯᱟᱸᱪ ᱡᱚᱱ ᱢᱤᱫ ᱦᱚᱲ ᱨᱮᱦᱚᱸᱛᱚᱭ ᱯᱚᱴᱟᱜ ᱟᱭ ᱚᱱᱟ ᱜᱮᱠᱚ ᱪᱮᱥᱴᱟᱭᱟ ᱛᱟᱦᱚᱞᱮ ᱡᱟᱦᱟᱸᱭ ᱴᱷᱮᱱ ᱮᱢ ᱮᱢ ᱛᱮ ᱮᱢ ᱮᱢ ᱡᱟᱦᱟᱸᱭ ᱴᱷᱮᱱ ᱜᱮ ᱯᱚᱴᱟᱜ ᱟ ᱟᱫᱚ ᱚᱠᱚᱭᱟᱜ ᱤᱪᱪᱷᱟᱹ ᱛᱟᱦᱮᱱᱟ ᱡᱮ ᱩᱱᱤ ᱫᱚ ᱦᱚᱭᱛᱚ ᱯᱷᱳᱱᱟ
ᱦᱩᱸ
ᱟᱨ ᱚᱠᱚᱭᱟᱜ ᱤᱪᱪᱷᱟᱹ ᱵᱟᱝ ᱛᱟᱦᱮᱱᱟ ᱩᱱᱤ ᱫᱚ ᱵᱟᱭ ᱯᱷᱳᱱᱟᱭᱟ ᱦᱚᱭ ᱚᱱᱮ ᱚᱱᱠᱟ
ᱦᱚᱸᱭ ᱛᱚᱜ ᱚᱱᱮ ᱚᱱᱮ ᱡᱮᱨᱚᱠᱚᱢ ᱮᱥᱯᱨᱤᱭᱮᱱᱥ ᱮᱢ ᱞᱟᱹᱭ ᱠᱮᱫᱟ ᱱᱚᱝᱠᱟ ᱦᱩᱭ ᱠᱟᱱᱟ ᱛᱚ
ᱦᱩᱸ
ᱟᱪᱪᱷᱟ ᱚᱱᱟ ᱥᱟᱶᱛᱮ ᱟᱨ ᱢᱤᱜᱴᱤᱡ ᱞᱟᱹᱭ ᱢᱮ ᱩᱱᱠᱩᱣᱟᱜ ᱨᱚᱲ ᱨᱮᱱᱟᱜ ᱤᱥᱴᱟᱭᱤᱞ ᱪᱮᱜᱠᱟᱱ ᱛᱟᱠᱚᱣᱟ ᱢᱟᱱᱮ ᱠᱚᱢᱤᱱᱤᱠᱮᱥᱮᱱ ᱤᱥᱠᱤᱞ ᱡᱮ ᱪᱮᱫ ᱞᱮᱠᱟ ᱠᱚ ᱨᱚᱯᱚᱲ ᱜᱮᱭᱟ ᱵᱷᱟᱜᱤ ᱜᱮ ᱨᱚᱯᱚᱲ ᱫᱟᱲᱮᱭᱟᱜ ᱜᱮᱭᱟ ᱟᱫᱳᱣ ᱥᱮ ᱵᱟᱝ ᱡᱮ ᱢᱤᱜᱴᱤᱡ ᱠᱩᱲ ᱜᱤᱫᱽᱨᱟᱹ ᱥᱟᱞᱟᱜ ᱪᱮᱜ ᱞᱮᱠᱟ ᱨᱚᱯᱚᱲ ᱦᱩᱭᱩᱜᱼᱟ ᱚᱱᱟ ᱠᱚ ᱵᱟᱲᱟᱭ ᱜᱮᱭᱟ
ᱤᱧ ᱤᱧ ᱢᱟᱛᱚ ᱚᱱᱠᱟᱱ ᱡᱟᱭᱜᱟ ᱢᱟ ᱵᱟᱹᱧ ᱪᱟᱞᱟᱣ ᱠᱟᱱᱟ ᱡᱮ ᱤᱧ ᱠᱚ ᱨᱚᱲ ᱠᱟᱹᱫᱤᱧᱟ ᱡᱮ ᱚᱱᱠᱟᱱ ᱡᱟᱭᱜᱟ ᱫᱚ ᱱᱟᱸᱜ ᱩᱱᱟᱹᱜ ᱫᱷᱟᱹᱵᱤᱡ ᱫᱚ ᱵᱟᱹᱧ ᱪᱟᱞᱟᱣ ᱟᱠᱟᱱᱟ
ᱢᱟᱲᱟᱝ ᱯᱩᱭᱞᱩ ᱫᱚᱠᱚ ᱦᱮᱸ ᱯᱩᱭᱞᱩ ᱫᱚᱠᱚ ᱠᱩᱞᱤᱭᱟ ᱡᱮ ᱪᱮᱜ ᱛᱟᱢ ᱧᱩᱛᱩᱢ ᱚᱠᱟ ᱨᱮᱛᱟᱢ ᱚᱲᱟᱜ ᱦᱚᱭ
ᱟᱪᱪᱷᱟ ᱟᱪᱪᱷᱟ
ᱤᱱᱟᱹ ᱠᱚ ᱠᱩᱞᱤᱭᱟ ᱟᱨ ᱤᱧᱟᱹᱜ ᱱᱟᱢᱵᱟᱨ ᱦᱟᱛᱟᱣ ᱢᱮ ᱾
ᱤᱱᱟᱹᱛᱮᱜ
ᱟᱫᱚ ᱦᱳᱭ ᱤᱱᱟᱹᱛᱮᱫ ᱟᱫᱚ ᱱᱟᱢᱵᱟᱨ ᱫᱩᱧ ᱱᱟᱢᱵᱟᱨ ᱫᱩᱧ ᱦᱟᱛᱟᱣ ᱟᱠᱟᱜ ᱟ ᱠᱤᱱᱛᱩ ᱯᱷᱳᱱ ᱫᱚ ᱚᱠᱚᱭ ᱦᱚᱸ ᱵᱟᱹᱧ ᱯᱷᱳᱱ ᱠᱟᱜ ᱠᱚᱣᱟ ᱡᱮ ᱮᱫ ᱟᱫᱚ ᱚᱱᱟ ᱫᱚ ᱦᱟᱸᱜ ᱠᱚᱭ ᱧᱮᱞᱤᱧ ᱠᱟᱱᱟ ᱯᱷᱳᱱ ᱮᱜᱤᱧ ᱵᱟᱹᱧ ᱯᱷᱳᱱᱟᱭ ᱯᱚᱨᱮ ᱛᱮ ᱧᱟᱯᱟᱢ ᱦᱩᱭᱩᱜᱼᱟ ᱵᱟᱝ ᱧᱟᱯᱟᱢ ᱦᱩᱭᱩᱜᱼᱟ ᱚᱱᱟ ᱫᱚ ᱦᱟᱸᱜ ᱠᱚᱭ ᱧᱮᱞᱮᱜᱼᱟ ᱱᱟᱢᱵᱟᱨᱮᱧ ᱦᱟᱛᱟᱣ ᱠᱟᱜ ᱟᱨ ᱮᱱᱮᱡ ᱪᱟᱵᱟ ᱞᱮᱱᱠᱷᱟᱜ ᱫᱩᱧ ᱚᱲᱮᱡ ᱜᱤᱰᱤ ᱠᱟᱜ ᱠᱟᱱᱟ ᱦᱚᱭ ᱾ ᱚᱱᱟ ᱠᱷᱟᱹᱛᱤᱨ ᱦᱚᱸ ᱞᱟᱹᱭ ᱢᱮ
ᱟᱨ ᱢᱤᱜᱴᱤᱡ ᱠᱟᱛᱷᱟ ᱡᱮ ᱟᱪᱪᱷᱟ ᱱᱚᱣᱟ ᱨᱮ ᱟᱢ ᱱᱚᱣᱟ ᱫᱚ ᱟᱢᱟᱜ ᱟᱢᱟᱜ ᱤᱡᱟᱹᱢ ᱢᱤᱛᱟᱹᱧ ᱢᱮ ᱦᱚᱜ ᱟᱹᱱᱟᱹᱭᱠᱟᱹᱣ ᱪᱮᱜ ᱞᱮᱠᱟ ᱡᱮ ᱢᱚᱱᱮᱠᱟᱜ ᱢᱮ ᱢᱤᱜᱴᱤᱡ ᱠᱚᱲᱟ ᱜᱤᱫᱽᱨᱟᱹ ᱱᱟᱢᱵᱟᱨᱮ ᱮᱢᱟᱜ ᱢᱮᱭᱟᱭ ᱛᱚ ᱟᱢ ᱪᱮᱫᱟᱜ ᱮᱢ ᱯᱷᱳᱱᱟᱭᱟ ᱱᱤᱥᱪᱳᱭ ᱡᱩᱫᱤ ᱩᱱᱤᱜᱮᱢ ᱯᱷᱳᱱᱟᱭᱟ ᱡᱟᱦᱟᱸᱭ ᱫᱚ ᱠᱟᱹᱴᱤᱡ ᱦᱚᱸᱭ ᱛᱚ ᱵᱷᱟᱜᱤᱧᱚᱜ ᱨᱚᱲ ᱠᱟᱜ ᱢᱮᱭᱟ ᱠᱤᱪᱷᱩ ᱩᱱᱤ ᱢᱚᱫᱫᱷᱮ ᱤᱱ ᱢᱟᱱᱮ ᱤᱱᱴᱨᱮᱥᱴᱤᱝ ᱠᱤᱪᱷᱩ ᱢᱮᱱᱟᱜ ᱛᱟᱭᱟ ᱩᱱᱤ ᱠᱚᱲᱟ ᱜᱤᱫᱽᱨᱟᱹ ᱢᱩᱫ ᱨᱮ ᱛᱚᱵᱮ ᱛᱚ ᱯᱷᱳᱱᱟᱜ ᱤᱪᱪᱷᱟᱹ ᱛᱟᱦᱮᱱᱟ ᱥᱮ
ᱵᱟᱝ ᱟ ᱤᱧ ᱫᱚ ᱤᱧ ᱫᱚ ᱤᱧ ᱫᱚ ᱵᱟᱹᱧ ᱢᱚᱱᱮ ᱠᱚ ᱜᱮᱭᱟ ᱚᱠᱚᱭ ᱦᱚᱸ ᱚᱝᱠᱟ ᱫᱚ ᱢᱟᱱᱮ ᱤᱧ ᱫᱚ ᱚᱱᱠᱟ ᱫᱚ ᱵᱟᱹᱧ ᱢᱚᱱᱮ ᱠᱚ ᱜᱮᱭᱟ ᱾ ᱦᱚᱭ ᱦᱚᱭ ᱡᱟᱦᱟᱸᱭ ᱵᱷᱟᱹᱜᱤ ᱨᱚᱲᱟᱭ ᱩᱱᱠᱩ ᱫᱚᱠᱚ ᱠᱷᱟᱨᱟᱯ ᱜᱮᱭᱟ ᱡᱟᱦᱟᱸᱭ ᱵᱷᱟᱹᱜᱤ ᱵᱟᱭ ᱨᱚᱲᱟ ᱵᱚᱛᱚᱨ ᱵᱚᱛᱚᱨ ᱮ ᱨᱚᱲᱟ ᱩᱱᱠᱩ ᱫᱚᱠᱚ ᱵᱷᱟᱹᱜᱤ ᱜᱮᱭᱟ ᱾
ᱦᱚᱸ ᱚᱱᱟ ᱫᱚ ᱵᱟᱹᱧ ᱞᱟᱹᱭ ᱫᱟ ᱢᱟᱱᱮ ᱟᱢ ᱡᱟᱦᱟᱸᱭ ᱠᱚᱠᱚ ᱨᱚᱲ ᱠᱟᱜ ᱢᱮᱭᱟ ᱢᱟᱱᱮ ᱩᱱᱠᱩᱣᱟᱜ ᱠᱟᱛᱷᱟ ᱨᱚᱲ ᱨᱮᱱᱟᱜ ᱫᱷᱚᱨᱚᱱ ᱪᱮᱜ ᱞᱮᱠᱟᱱᱟ ᱡᱮ ᱱᱟᱯᱟᱭ ᱜᱮᱭᱟ ᱢᱟᱱᱮ ᱟᱢ ᱪᱮᱜᱠᱟᱢ ᱢᱚᱱᱮᱭ ᱫᱟ ᱡᱮ ᱢᱤᱜᱴᱤᱡ
ᱦᱮᱸ ᱨᱚᱲ ᱨᱮᱱᱟᱜ ᱫᱷᱚᱨᱚᱢ ᱫᱚ ᱱᱟᱯᱟᱭ ᱜᱮᱛᱟ ᱠᱚᱣᱟ ᱡᱩᱫᱤ ᱧᱩ ᱠᱟᱜ ᱡᱩᱫᱤ ᱧᱩ ᱠᱟᱜ ᱠᱷᱟᱡ ᱡᱟᱦᱟᱸᱭ ᱧᱩ ᱦᱚᱲ ᱠᱚ ᱦᱤᱡᱩᱜᱼᱟ ᱩᱝᱠᱩᱣᱟᱜ ᱨᱚᱲ ᱨᱮᱱᱟᱜ ᱫᱷᱚᱨᱚᱱ ᱵᱷᱤᱱᱟᱹ ᱦᱚᱭᱛᱚ ᱠᱟᱛᱷᱟ ᱨᱮ ᱠᱷᱟᱨᱟᱯ ᱠᱷᱟᱨᱟᱯ ᱵᱷᱟᱥᱟ ᱠᱚ ᱢᱮᱥᱟᱭᱟ ᱟᱨ ᱡᱟᱦᱟᱸᱭ ᱵᱟᱠᱚ ᱧᱩ ᱠᱟᱜ ᱟ ᱩᱱᱠᱩ ᱫᱚ ᱵᱮᱥ ᱜᱮᱠᱚ ᱨᱚᱲᱟ ᱦᱮᱸ ᱱᱟᱯᱟᱭ ᱜᱮ ᱡᱷᱚᱛᱚ ᱠᱤᱪᱷᱩ ᱜᱮ ᱦᱮᱸ ᱦᱳᱭ
ᱛᱚ ᱤᱧ ᱤᱧ ᱤᱧᱟᱹᱜ ᱡᱩᱫᱤ ᱮᱥᱯᱨᱤᱭᱮᱱᱥ ᱤᱧ ᱧᱮᱞᱟ ᱦᱮᱸ ᱤᱧ ᱦᱚᱸᱛᱩᱧ ᱪᱟᱞᱟᱣ ᱵᱟᱲᱟ ᱟᱠᱟᱱᱟ ᱚᱱᱠᱟᱱᱟᱜ ᱟᱫᱚ ᱚᱸᱰᱮ ᱵᱮᱥᱤᱨ ᱵᱷᱟᱜ ᱠᱚᱲᱟ ᱜᱤᱫᱽᱨᱟᱹ ᱠᱚ ᱧᱮᱞ ᱠᱚᱣᱟ ᱢᱟᱱᱮ ᱵᱮᱥᱤᱨ ᱵᱷᱟᱜ ᱵᱚᱞᱛᱮ ᱟᱹᱰᱤ ᱜᱟᱱ ᱜᱮ ᱱᱮᱛᱟᱨ ᱢᱟ ᱟᱨᱦᱚᱸ ᱡᱟᱥᱛᱤ ᱠᱟᱱᱟ᱾ ᱱᱮᱛᱟᱨ ᱫᱚ ᱵᱟᱹᱧ ᱪᱟᱞᱟᱜ ᱠᱟᱱᱟ ᱤᱧ ᱡᱚᱠᱷᱚᱱᱤᱧ ᱪᱟᱞᱟᱜ ᱛᱟᱦᱮᱸ ᱯᱨᱟᱭ ᱪᱟᱨ ᱯᱟᱸᱪ ᱵᱚᱪᱷᱚᱨ ᱞᱟᱦᱟ ᱨᱮᱱᱟᱜ ᱠᱟᱛᱷᱟ ᱚᱱᱟ ᱫᱚ ᱩᱱ ᱥᱚᱢᱚᱭ ᱱᱚ-ᱚᱭ ᱱᱚᱝᱠᱟ ᱠᱟᱛᱷᱟ ᱡᱩᱫᱤ ᱤᱧ ᱠᱚᱲᱟ ᱜᱤᱫᱽᱨᱟᱹ ᱧᱮᱞᱮ ᱠᱟᱱᱟᱹᱧ ᱛᱚ‌ ᱦᱮᱡ ᱮᱱᱟ ᱢᱤᱫᱴᱤᱡ ᱠᱩᱱᱤ ᱜᱤᱫᱽᱨᱟᱹ ᱥᱟᱞᱟᱜ ᱨᱚᱯᱚᱲ ᱞᱟᱹᱜᱤᱫ, ᱡᱩᱫᱤ ᱠᱩᱲᱤ ᱜᱤᱫᱽᱨᱟᱹ ᱨᱚᱲ‌-ᱟᱜ ᱞᱮᱠᱷᱟᱱ ᱴᱷᱤᱠ ᱜᱮᱭᱟ᱾ ᱮᱱᱮᱡ ᱡᱩᱫᱤ‌ᱠᱚ ᱮᱱᱮᱡ ᱠᱟᱱᱟ ᱡᱮ ᱮᱱᱮᱡ ᱥᱟᱵ ᱠᱮᱫᱮ ᱠᱷᱟᱱ ᱴᱷᱤᱠ ᱜᱮᱭᱟ ᱡᱩᱫᱤ ᱵᱟᱭ ᱥᱟᱵ ᱠᱮᱫᱮᱭᱟ᱾ ᱟᱫᱚ ᱛᱚᱠᱷᱚᱱ ᱫᱚ ᱠᱟᱹᱴᱤᱡ ᱟᱹᱰᱤ ᱟᱹᱰᱤ ᱠᱷᱟᱨᱟᱯ ᱵᱷᱟᱥᱟᱛᱮ ᱨᱚᱲᱟᱜ ᱡᱟᱦᱱᱟᱜ ᱜᱮ ᱮᱜᱮᱨ ᱦᱚᱴᱚᱜ ᱠᱟᱫ ᱛᱮ ᱪᱟᱞᱟᱣ‌ ᱮᱱᱟ᱾ ᱢᱟᱱᱮ ᱩᱱᱤ ᱠᱚᱲᱟᱭ ᱜᱤᱫᱨᱟᱹᱴᱟᱜ ᱠᱤᱝᱵᱟ ᱛᱳ ᱡᱟᱦᱟᱸ ᱨᱮ ᱠᱟᱹᱴᱤᱡ ᱵᱮ-ᱵᱟᱹᱲᱤᱢ ᱡᱟᱭᱜᱟ ᱨᱮ ᱡᱚᱴᱮᱫ‌‌ᱦᱚᱴᱚᱜ ‌ᱠᱟᱫ ᱛᱮ ᱫᱟᱹᱲ ᱠᱮᱫᱟᱭ᱾ ᱚᱱᱠᱟ ᱦᱩᱭᱩᱜ ᱜᱮᱭᱟ ᱛᱚ ᱱᱚᱝᱠᱟ ᱡᱩᱫᱤ ᱢᱤᱫᱴᱤᱡ ᱠᱩᱲᱤ ᱜᱤᱫᱽᱨᱟᱹ ᱥᱟᱞᱟᱜ ᱦᱩᱭᱩᱜᱼᱟ, ᱩᱱᱤᱜᱤ ᱠᱤ ᱡᱟᱦᱟᱸ ᱛᱤᱥ ᱥᱟᱱᱛᱟᱲ ᱠᱚᱲᱟ ᱜᱤᱫᱽᱨᱟᱹ ᱠᱩᱥᱤ ᱟᱠᱚᱣᱟ ᱞᱟᱹᱭ ᱠᱟᱨᱚᱱ ᱩᱱᱤᱭᱟᱜ ᱢᱚᱱᱮ ᱨᱮ ᱪᱮᱫ ᱦᱩᱭᱩᱜ ᱛᱟᱭᱟ ᱡᱮ, ᱥᱟᱱᱛᱟᱲ ᱠᱚᱲᱟ ᱜᱤᱫᱽᱨᱟᱹ ᱵᱟᱠᱚ ᱵᱷᱟᱜᱮᱭᱟ ᱵᱚᱫᱢᱟᱥ ᱜᱮᱭᱟ ᱠᱚ
ᱠᱚ ᱧᱩᱭ ᱜᱮᱭᱟ ᱚᱱᱠᱟ ᱦᱚᱸ
ᱦᱮᱸ ᱟᱨ ᱱᱮᱛᱟᱨ ᱢᱟ ᱧᱮᱞᱚᱜ ᱠᱟᱱᱟ ᱥᱮ, ᱫᱚᱢᱮ ᱠᱚ ᱧᱩᱭ ᱜᱮᱭᱟ ᱚᱱᱮ ᱚᱱᱠᱟ ᱟᱨ ᱟᱨ ᱡᱩᱫᱤ ᱢᱤᱫᱴᱮᱱ ᱠᱩᱲᱤ ᱜᱤᱫᱽᱨᱟᱹ ᱥᱟᱞᱟᱜ ᱟᱹᱰᱤ ᱫᱷᱟᱣ ᱦᱩᱭᱩᱜ-ᱟ ᱦᱮᱸᱥᱮ ᱡᱩᱫᱤ ᱪᱟᱞᱟᱜ ᱠᱟᱱᱟ ᱡᱟᱦᱟᱸ ᱨᱮᱜᱮ ᱛᱚ ᱩᱱᱤ ᱢᱟ ᱚᱱᱠᱟ ᱦᱩᱭᱩᱜ ᱠᱟᱱ ᱜᱮᱭᱟ ᱟᱡ ᱥᱟᱞᱟᱜ, ᱟᱨ ᱡᱩᱫᱤ ᱚᱱᱠᱟ ᱠᱚ ᱮᱠᱴᱤ ᱠᱷᱟᱨᱟᱯ ᱤᱱᱥᱤᱰᱮᱱᱴ ᱪᱟᱞᱟᱜ ᱦᱩᱭᱩᱜᱼᱟ, ᱩᱱᱤᱩ ᱢᱟᱛᱚ ᱰᱨᱚᱢᱟ ᱞᱮᱠᱟ ᱦᱩᱭᱩᱜᱼᱟ ᱩᱱᱤ ᱥᱟᱞᱟᱜ ᱢᱚᱱ ᱢᱚᱱᱮ ᱛᱮ ᱦᱚᱛᱚ ᱱᱚᱣᱟ ᱜᱮ ᱵᱷᱵᱤᱭᱟ ᱡᱮ ᱱᱤᱥᱪ ᱛᱚ ᱫᱚᱥ ᱟᱹᱰᱤ ᱜᱟᱱ ᱠᱚᱲᱟ ᱜᱤᱫᱽᱨᱟᱹ ᱛᱷᱚ ᱵᱟᱭ ᱨᱚᱲ ᱟᱠᱚᱣᱟ ᱟᱹᱰᱤ ᱜᱟᱱ ᱥᱟᱞᱟᱜ -ᱢᱟ ᱡᱟᱦᱟᱸᱭ ᱠᱚ ᱥᱟᱞᱟᱜ ᱨᱚᱲ ᱮᱫᱟ ᱤᱱᱟᱹ ᱛᱮᱜᱮ ᱵᱩᱡᱷᱟᱹᱣ ᱧᱟᱢᱟ ᱡᱮ ᱱᱩᱠᱩ ᱫᱚ ᱵᱟᱠᱚ ᱵᱷᱟᱜᱮᱭᱟ᱾ ᱵᱤᱥᱮᱥ ᱠᱚᱨᱮ ᱥᱟᱱᱛᱟᱲ ᱜᱤᱫᱽᱨᱟᱹ ᱡᱟᱦᱟᱸ ᱢᱟᱞᱟᱵᱟᱞᱟᱱ
ᱦᱳᱭ
ᱟᱫᱚ ᱦᱮᱸ ᱟᱫᱚ ᱤᱧ ᱢᱚᱱᱮᱧ ᱟᱫᱚ ᱡᱮ ᱩᱱᱤ ᱟᱫᱚ ᱤᱥᱠᱩᱞ ᱠᱚ ᱪᱟᱞᱟᱜ ᱠᱟᱱᱟ ᱠᱤᱱᱛᱩ ᱚᱸᱰᱮ ᱟᱨ ᱫᱤᱠᱩ ᱜᱤᱫᱽᱨᱟᱹ ᱢᱟᱛᱚ ᱚᱱᱠᱟ ᱵᱟᱠᱚ ᱤᱭᱟ‌ᱹ ᱜᱮᱭᱟ ᱦᱟᱸᱜ ᱵᱚᱫᱢᱟᱥ ᱜᱮᱭᱟ ᱠᱚ ᱤᱱᱟᱹᱜ ᱫᱚ ᱱᱟᱦᱟᱜ ᱦᱟᱹᱜ ᱡᱮ ᱩᱱᱠᱩ ᱫᱚ ᱨᱚᱯᱚᱲ ᱫᱚᱠᱚ ᱵᱟᱲᱟᱭ ᱜᱮᱭᱟ ᱢᱤᱫᱴᱮᱱ ᱠᱩᱲᱤ ᱜᱤᱫᱽᱨᱟᱹ ᱥᱟᱞᱟᱜ ᱪᱮᱫ ᱞᱮᱠᱟ ᱨᱚᱯᱚᱲ᱾ ᱨᱚᱯᱚᱲ ᱦᱩᱭᱩᱜᱼᱟ ᱦᱮᱸᱥᱮ ᱛᱚ ᱵᱷᱟᱜᱤ ᱧᱚᱜ ᱤᱡ ᱡᱩᱫᱤ ᱩᱱᱤ ᱨᱚᱯᱚᱲ ᱵᱟᱲᱟᱭ ᱛᱚ ᱩᱱᱤ ᱜᱤᱫᱽᱨᱟᱹ ᱞᱟᱹᱭ-ᱟ ᱧᱮᱞ ᱢᱮ ᱱᱩᱠᱩ ᱮᱴᱟᱜ ᱡᱟᱹᱛ ᱨᱮᱱ ᱠᱚᱲᱟ ᱜᱤᱫᱽᱨᱟᱹ ᱫᱚ ᱛᱤᱱᱟᱜ ᱪᱚᱨᱚᱠ ᱢᱟᱱᱮ ᱥᱟᱱᱟᱢᱟᱜ ᱛᱮᱜᱮ ᱠᱚ ᱞᱟᱦᱟ ᱜᱮᱭᱟ ᱠᱚ ᱥᱟᱱᱛᱟᱲ ᱜᱤᱫᱽᱨᱟᱹ ᱠᱷᱚᱱᱟᱜ ᱛᱚ ᱩᱱᱤ ᱢᱚᱱᱮ ᱦᱚᱸ ᱚᱴᱳᱢᱮᱴᱤᱠ ᱫᱟᱹᱲ ᱛᱟᱭᱟ ᱯᱟᱞᱮ ᱩᱱᱠᱩ ᱥᱮᱱ ᱟᱫᱚ ᱱᱮᱛᱟᱨ ᱦᱚᱭᱛᱳ ᱱᱚᱣᱟ ᱜᱮ ᱦᱩᱭᱩᱜ ᱠᱟᱱᱟ ᱥᱮ ᱪᱮᱫ? ᱚᱱᱟ ᱛᱮᱜᱮ ᱡᱟᱹᱥᱛᱤ ᱠᱚ ᱠᱩᱥᱤ ᱟᱠᱚ ᱠᱟᱱᱟ‍᱾ ᱮᱴᱟᱜ ᱮᱴᱟᱜ ᱡᱟᱹᱛ ᱨᱮᱱ ᱠᱚᱲᱟ ᱜᱤᱫᱽᱨᱟᱹ ᱠᱚ᱾
ᱦᱩᱭᱩᱜᱼᱟ ᱚᱱᱟ ᱦᱚᱸ᱾
ᱦᱮᱸ ᱫᱚᱭ ᱛᱚ